ᱦᱮᱸ ᱜᱚᱢᱠᱮ ᱡᱚᱦᱟᱨ ᱜᱮ᱾
ᱦᱳᱭ ᱜᱚᱢᱠᱮ ᱡᱚᱦᱟᱨ ᱜᱮ᱾
ᱜᱚᱝᱠᱮ ᱛᱟᱦᱚᱞᱮ ᱪᱤᱜ ᱠᱚ ᱪᱤᱠᱟᱹ ᱵᱟᱲᱟ ᱦᱩᱭᱩᱜ ᱠᱟᱱ ᱛᱮ? ᱦᱮᱸ ᱜᱚᱝ
ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱟᱨᱠᱤ᱾ ᱢᱚᱱᱮ ᱦᱩᱭᱩᱜ ᱠᱟᱱᱟ ᱵᱚᱞ ᱠᱷᱮᱞᱤᱧ ᱪᱟᱞᱟᱜ-ᱟ ᱟᱨ ᱦᱚᱜᱚᱝᱠᱟ ᱠᱟᱹᱴᱤᱡ ᱠᱟᱹᱴᱤᱡ ᱮ ᱫᱟᱜ ᱮᱜ ᱠᱟᱱᱟ ᱪᱤᱠᱟᱹᱛᱮᱢ ᱪᱟᱞᱟᱜ-ᱟ᱾
ᱛᱟᱦᱚᱞᱮ ᱵᱚᱞ ᱠᱚᱯ
ᱜᱚᱝᱠᱮ ᱟᱢ ᱫᱚ ᱵᱚᱞ ᱠᱚᱫᱚᱢ ᱠᱷᱮᱞ ᱜᱮᱭᱟ ᱥᱮ ᱵᱟᱝ?
ᱠᱷᱮᱞ ᱠᱚᱫᱚ ᱦᱩᱭᱩᱜ ᱛᱟᱦᱮᱱ ᱜᱮᱭᱟ ᱟᱫᱚ ᱯᱩᱨᱤᱠᱷᱟ ᱠᱚ ᱪᱟᱹᱞᱩᱜ ᱠᱟᱱ ᱛᱮᱦᱮ ᱛᱮ ᱵᱟᱝ ᱪᱟᱞᱟᱣ ᱵᱟᱲᱟ ᱦᱩᱭᱩᱜ ᱠᱟᱱᱟ ᱟᱫᱚ ᱛᱮᱦᱤᱧ ᱜᱮ ᱦᱟᱸᱜ ᱪᱟᱵᱟ ᱭᱮᱱᱟ ᱟᱫᱚ ᱪᱟᱞᱟᱣ ᱵᱟᱲᱟ ᱦᱩᱭᱩᱜ-ᱟ ᱦᱟᱜ᱾
ᱱᱮᱥᱟ ᱠᱚᱫᱚ ᱢᱮᱱᱟᱜ ᱟᱠᱟᱜ ᱜᱮᱭᱟ ᱥᱮ
ᱱᱮᱥᱟ ᱵᱚᱞᱛᱮ ᱚᱱᱠᱟ ᱱᱮᱥᱟ ᱫᱚ ᱵᱟᱹᱱᱩᱜ ᱟᱠᱟᱫᱟ ᱦᱮᱸ ᱱᱚᱝᱠᱟ ᱦᱚᱲᱢᱚ ᱱᱟᱯᱟᱭ ᱫᱚᱦᱚᱭ ᱞᱟᱹᱜᱤᱫ ᱠᱷᱮᱞ ᱵᱟᱲᱟᱭ ᱦᱩᱭᱩᱜ ᱛᱟᱦᱮᱱᱟ᱾
ᱟᱪᱪᱷᱟ ᱤᱧ ᱢᱟ ᱚᱱᱟ ᱠᱷᱟᱹᱛᱤᱨ ᱜᱮ ᱮᱠᱪᱩᱞᱤ ᱦᱚᱨᱢᱚᱱ ᱱᱟᱯᱟᱭ ᱫᱚᱦᱚᱭ ᱞᱟᱹᱜᱤᱫ ᱛᱚ ᱚᱱᱟᱜᱤ ᱫᱟᱜᱮᱜ ᱠᱟᱱᱟᱭ ᱦᱳᱭ᱾
ᱟᱞᱮ ᱥᱮᱜ ᱫᱚ ᱦᱟᱸᱜ ᱜᱚᱝᱠᱮ ᱮᱠᱷᱚᱱ ᱫᱚ ᱵᱟᱭ ᱫᱟᱜ ᱠᱟᱫᱟ ᱦᱚᱞᱟ ᱢᱟᱫᱷᱮᱨ ᱜᱮ ᱡᱟᱭ ᱫᱟᱜ ᱞᱮᱫᱟ ᱛᱮᱦᱮᱧ ᱜᱟᱯᱟ ᱫᱚ ᱦᱟᱸᱜ ᱦᱚᱜ ᱚᱭ ᱥᱟᱯᱷᱟ ᱜᱮ ᱨᱤᱢᱤᱞ ᱠᱚᱦᱚᱸ ᱧᱮᱞᱚᱜ ᱠᱟᱱᱟ᱾
ᱚ ᱟᱪᱪᱷᱟ ᱟᱪᱪᱷᱟ ᱟᱪᱪᱷᱟ᱾ ᱛᱚ ᱜᱚᱝᱠᱮ ᱟᱯᱮ ᱥᱮᱫ ᱫᱚ ᱱᱚᱣᱟ ᱡᱟᱦᱟᱸ ᱪᱟᱥ ᱠᱟᱹᱢᱤ ᱦᱩᱭᱩᱜ ᱫᱚ ᱛᱚ ᱱᱚᱣᱟ ᱛᱚ ᱢᱟᱱᱮ ᱴᱨᱟᱠᱴᱟᱨ ᱛᱮᱯᱮ ᱥᱤ ᱜᱮᱭᱟ ᱥᱮ ᱱᱟᱦᱮᱞ ᱥᱤᱭ ᱜᱮᱭᱟ ᱦᱟᱜ?
ᱟᱞᱮ ᱥᱮᱜ ᱫᱚ ᱜᱚᱝᱠᱮ ᱚᱱᱟ ᱟᱨ ᱟᱨ ᱱᱟᱦᱮᱞ ᱵᱟᱱᱟᱨ ᱠᱚᱛᱮ ᱜᱮᱠᱚ ᱥᱤᱭ ᱛᱟᱦᱮᱱ ᱜᱮᱭᱟ ᱢᱮᱱᱫᱚ ᱚᱱᱟ ᱡᱟᱦᱟᱸᱭ ᱠᱚᱣᱟᱜ ᱠᱚᱢ ᱧᱚᱜ ᱜᱮᱭᱟ ᱠᱷᱮᱛ ᱠᱚ ᱟᱫᱚ ᱩᱱᱠᱩ ᱠᱚᱫᱚ ᱠᱚ ᱢᱮᱱᱟ ᱟᱨ ᱛᱤᱱᱟᱹᱜ ᱴᱨᱟᱠᱴᱟᱨ ᱫᱚᱢ ᱞᱟᱜᱟᱣᱟ ᱛᱚ ᱱᱤᱡᱮᱨᱟᱜ ᱱᱟᱦᱮᱞ ᱛᱟᱦᱮᱱ ᱠᱷᱟᱡ ᱫᱚ ᱱᱤᱡᱮᱨᱟᱜ ᱱᱟᱦᱮᱞ ᱛᱮᱜᱮ ᱠᱚ ᱥᱤᱭᱟ᱾ ᱟᱨ ᱡᱟᱦᱟᱸᱭ ᱠᱚᱣᱟᱜ ᱡᱟᱹᱥᱛᱤ ᱧᱚᱜ ᱜᱮᱛᱟ ᱠᱚᱣᱟ ᱠᱷᱮᱛ ᱥᱮ ᱟᱪᱠᱟ ᱫᱟᱜ ᱜᱚᱜ ᱠᱮᱫᱟ ᱛᱚᱠᱷᱚᱱ ᱫᱚ ᱴᱨᱟᱠᱴᱟᱨ ᱛᱮᱠᱚ ᱞᱟᱜᱟ
ᱟᱪᱪᱷᱟ ᱟᱞᱮ ᱥᱮᱜ ᱫᱚᱦᱟᱸᱜ ᱜᱚᱝᱠᱮ ᱧᱮᱞᱚᱜ ᱦᱩᱭᱩᱜ ᱠᱟᱱᱟ ᱟᱫᱚ ᱱᱟᱦᱮᱞ ᱠᱚᱢᱟ ᱟᱫ ᱪᱟᱵᱟ ᱞᱮᱠᱟ ᱜᱮ ᱰᱟᱠᱛᱟᱨ ᱠᱚᱛᱮᱜᱮ ᱠᱷᱩᱵ ᱠᱩᱥᱤ ᱠᱟᱱᱟ᱾
ᱚ ᱦᱮᱸ ᱟᱫᱚ ᱮᱠᱷᱚᱱ ᱫᱚ ᱴᱟᱠ
ᱟᱨᱚ ᱱᱚᱝᱠᱟ ᱠᱩᱥᱤ ᱧᱟᱢᱚᱜ ᱠᱟᱱᱟ ᱥᱮ ᱟᱨᱠᱤ ᱚᱝᱠᱟ ᱦᱩᱲᱩ ᱨᱚᱦᱚᱭ ᱫᱚ ᱪᱤᱠᱟ ᱟᱯᱮ ᱛᱮᱜᱮ ᱯᱮ ᱨᱚᱦᱚᱭ ᱜᱮᱭᱟ ᱥᱮ ᱟᱨ ᱜᱟᱹᱰᱤ ᱠᱚᱯᱮ ᱞᱟᱜᱟᱣᱮ ᱠᱟᱱᱟ?
ᱵᱟᱝ ᱜᱚᱝᱠᱮ ᱢᱟᱱᱮ ᱦᱩᱲᱩ ᱨᱚᱦᱚᱭ ᱞᱟᱹᱜᱤᱜ ᱫᱚ ᱱᱚᱝᱠᱟ ᱟᱞᱮ ᱛᱮᱜᱮᱞᱮ ᱨᱚᱦᱚᱭ ᱛᱟᱦᱮᱱ ᱜᱮᱭᱟ᱾ ᱚᱱᱟ ᱫᱚ ᱜᱟᱹᱰᱤ ᱫᱚ ᱦᱟᱸᱜ ᱱᱚᱱᱛᱮ ᱫᱚ ᱟᱣᱨᱤ ᱠᱚ ᱟᱹᱜᱩᱭᱟ᱾
ᱚ ᱟᱪᱪᱷᱟ ᱟᱪᱪᱷᱟ ᱟᱪᱪᱷᱟ᱾
ᱟᱯᱮ ᱥᱮᱜ ᱫᱚ?
ᱟᱞᱮ ᱥᱮᱜ ᱫᱚ ᱦᱟᱜ ᱯᱩᱨᱟᱹ ᱢᱟᱱᱮ ᱱᱚᱝᱠᱟ ᱦᱩᱲᱩ ᱨᱚᱦᱚᱭᱮᱢ ᱞᱟᱹᱭᱟ ᱥᱮ ᱤᱨᱮᱢ ᱞᱟᱹᱭᱟ ᱛᱚ ᱜᱟᱹᱰᱤ ᱠᱚᱛᱮᱜ ᱜᱮ ᱦᱟᱸᱜ ᱚᱱᱟ ᱤᱨ ᱵᱟᱲᱟ ᱦᱩᱭᱩᱜ-ᱟ᱾ ᱥᱮ ᱨᱚᱦᱚᱭ ᱵᱟᱲᱟ ᱦᱩᱭᱩᱜ-ᱟ᱾
ᱟᱞᱮ ᱥᱮᱜ ᱫᱚ ᱜᱚᱝᱠᱮ ᱢᱟᱱᱮ ᱚᱱᱟ ᱤᱨ ᱵᱟᱲᱟ ᱞᱟᱹᱜᱤᱫ ᱫᱚ ᱜᱟᱹᱰᱤ ᱠᱚ ᱟᱹᱜᱩᱭ ᱛᱟᱦᱮᱱᱟ ᱤᱨ ᱛᱟᱦᱮᱱᱟᱠᱚ ᱚᱱᱟ ᱨᱮᱜᱮ ᱤᱨᱚᱜ-ᱟ ᱫᱟᱞᱚᱜ-ᱟ᱾ ᱟᱨ ᱫᱟᱞ ᱠᱟᱛᱮᱜ ᱰᱟᱭᱨᱮᱠᱴ ᱚᱱᱟ ᱴᱚᱞᱤ ᱨᱮ ᱩᱵ ᱠᱟᱹᱛᱮ ᱚᱲᱟᱜ ᱠᱚ ᱟᱹᱜᱩᱭᱟ ᱠᱤᱱᱛᱩ ᱨᱚᱦᱚᱭ ᱞᱟᱹᱜᱤᱫ ᱛᱚ ᱦᱟᱸᱜ ᱜᱟᱹᱰᱤ ᱫᱚ ᱟᱹᱣᱨᱤ ᱠᱚ ᱟᱹᱜᱩᱭᱟ ᱢᱟᱱᱮ ᱱᱤᱡᱮ ᱛᱮᱜᱮ ᱱᱚᱝᱠᱟ ᱨᱚᱦᱚᱭ ᱦᱩᱭᱩᱜ ᱛᱟᱦᱮᱸᱱᱟ ᱦᱚᱲ ᱟᱛᱮᱫ ᱜᱮ᱾
ᱟᱪᱪᱷᱟ ᱟᱪᱪᱷᱟ ᱟᱹᱰᱤ ᱵᱷᱟᱜᱤ ᱛᱟᱦᱚᱞᱮ ᱚᱱᱠᱟ ᱦᱳᱭᱛᱳ ᱟᱯᱮᱥᱮᱫ ᱜᱟᱹᱰᱤ ᱠᱚ ᱵᱟᱝ ᱪᱟᱞᱟᱣ ᱟᱠᱟᱱᱟ᱾
ᱦᱳᱭ ᱟᱞᱮ ᱥᱮᱫ ᱫᱚ ᱚᱱᱠᱟ ᱜᱟᱹᱰᱤ ᱠᱚᱫᱚ ᱦᱟᱸᱜ ᱵᱟᱝ ᱦᱮᱡ ᱟᱠᱟᱱᱟ ᱢᱟᱱᱮ ᱤ ᱤᱭᱟᱹ ᱞᱟᱹᱜᱤᱫ ᱫᱚ ᱥᱤ ᱞᱟᱹᱜᱤᱫ ᱫᱚ ᱦᱮᱡ ᱟᱠᱟᱱᱟ ᱴᱟᱠᱴᱟᱨ ᱯᱟᱣᱟᱨ ᱴᱮᱞᱟᱨᱱᱤ᱾ ᱠᱚᱫᱚ ᱦᱮᱡ ᱟᱠᱟᱱᱟ ᱠᱤᱱᱛᱩ ᱚᱱᱟ ᱨᱚᱦᱚᱭ ᱞᱟᱹᱜᱤᱫ ᱡᱟᱦᱟᱸ ᱵᱮᱱ ᱞᱟᱹᱭ ᱠᱮᱫ ᱮᱱᱛᱮᱫ ᱜᱟᱹᱰᱤ ᱛᱮᱜᱮ ᱨᱚᱦᱚᱭᱚᱜᱼᱟ ᱱᱚᱝᱠᱟ ᱫᱚ ᱦᱟᱸᱜ ᱟᱣᱨᱤ ᱦᱩᱭᱩᱜᱼᱟ᱾
ᱮᱠᱷᱚᱱ ᱡᱟᱹᱯᱩᱫ ᱫᱤᱱ ᱟᱨᱠᱤ ᱟᱸᱡᱚᱢ ᱵᱟᱲᱟ ᱦᱩᱭ ᱟᱠᱟᱱᱟ ᱫᱚᱢᱮ ᱩᱫ ᱠᱚ ᱚᱢᱚᱱᱚᱜ ᱜᱮᱭᱟ ᱛᱚ ᱜᱚᱝᱠᱮ ᱟᱯᱮ ᱥᱮᱫ ᱚᱱᱟ ᱩᱫ ᱠᱚ ᱫᱚ ᱢᱮᱱᱟᱜ ᱜᱮᱭᱟ ᱥᱮ ᱵᱟᱝ?
ᱦᱳᱭ ᱜᱚᱝᱠᱮ ᱩᱫ ᱠᱚᱫᱚ ᱢᱮᱱᱟᱜ ᱜᱮᱭᱟ ᱟᱞᱮ ᱥᱮᱫ ᱦᱚᱸ᱾
ᱢᱟᱱᱮ ᱪᱮᱫ ᱩᱫ ᱠᱚ ᱚᱱᱠᱟ ᱢᱤᱫ ᱵᱟᱨᱮᱭᱟ ᱧᱩᱛᱩᱢ ᱵᱤᱱ ᱵᱟᱲᱟᱭ ᱜᱮᱭᱟ?
ᱦᱳᱭ ᱜᱚᱝᱠᱮ ᱚᱱᱟ ᱩᱫ ᱫᱚ ᱦᱟᱸᱜ ᱮᱠᱷᱚᱱ ᱫᱚ ᱟᱹᱣᱨᱤ ᱟᱨᱚᱢᱵᱷᱚᱜᱼᱟ ᱢᱟᱱᱮ ᱮᱠᱷᱚᱱ ᱫᱚ ᱯᱩᱴᱠᱟᱹ ᱠᱚᱠᱚ ᱚᱢᱚᱱᱚᱜ ᱠᱟᱱᱟ ᱯᱩᱴᱠᱟᱹ ᱜᱚᱝᱠᱮ ᱵᱮᱱ ᱧᱮᱞ ᱟᱠᱟᱫᱼᱟ? ᱠᱷᱩᱴ ᱜᱮᱭᱟ
ᱯᱩᱴᱠᱟᱹ ᱫᱚ ᱦᱟᱸᱜ ᱠᱟᱛᱷᱟ ᱨᱮᱞᱤᱧ ᱟᱸᱡᱚᱢ ᱟᱠᱟᱫᱟ ᱟᱨᱠᱤ ᱢᱟᱱᱮ ᱯᱩᱴᱠᱟᱹ ᱦᱩᱰᱤᱧ ᱦᱩᱰᱤᱧ ᱢᱟᱱᱮ ᱯᱩᱴᱠᱟᱹ ᱚᱱᱠᱟ ᱩᱫ ᱜᱮ ᱚᱱᱠᱟ ᱠᱚ ᱞᱟᱹᱭ ᱜᱮᱭᱟ ᱛᱚ ᱚᱱᱠᱟ ᱚᱢᱚᱱᱚᱜ ᱜᱮᱭᱟ ᱧᱮᱞ ᱫᱚ ᱦᱟᱸᱜ ᱵᱟᱹᱞᱤᱧ ᱧᱮᱞ ᱟᱠᱟᱫᱟ᱾
ᱦᱳᱭ ᱚᱱᱟ ᱯᱩᱴᱠᱟᱹ ᱠᱚᱜᱮ ᱮᱢᱚᱱᱚᱜ ᱠᱟᱱᱟ ᱮᱠᱷᱚᱱ ᱫᱚ ᱯᱩᱴᱠᱟᱹ ᱫᱚ ᱩᱱᱠᱩ ᱠᱟᱹᱴᱤᱡ ᱠᱟᱹᱴᱤᱡ ᱢᱟᱨᱵᱮᱞ ᱞᱮᱠᱟ ᱜᱳᱞ ᱜᱮ ᱛᱟᱦᱮᱱᱟ᱾ ᱯᱳᱲ ᱯᱳᱲ ᱦᱟᱥᱟ ᱨᱮᱜᱮ ᱛᱚᱯᱟ ᱠᱚᱜ-ᱟ ᱟᱨ ᱱᱟᱥᱮᱱᱟᱜ ᱠᱷᱩᱱᱴᱟᱹᱣ ᱟᱠᱟᱫ ᱞᱮᱠᱟ ᱱᱟᱥᱮᱱᱟᱜ ᱩᱴ ᱚᱴᱚ ᱠᱚᱜᱼᱟ ᱚᱸᱰᱮ ᱠᱷᱚᱡ ᱜᱮᱠᱚ ᱩᱰᱩᱠ ᱠᱚᱣᱟ᱾
ᱢᱟᱱᱮ ᱚᱱᱟ ᱫᱚ ᱦᱟᱸᱜ ᱟᱨᱚ ᱚᱠᱟ ᱞᱮᱠᱟᱱ ᱡᱟᱭᱜᱟ ᱠᱚᱨᱮ ᱚᱢᱚᱱᱚᱜ ᱜᱮᱭᱟ ᱜᱚᱝᱠᱮ ᱱᱚᱣᱟ ᱵᱤᱱ ᱵᱟᱰᱟᱭ ᱟᱠᱟᱫᱟ?
ᱚᱱᱟ ᱫᱚ ᱦᱟᱸᱜ ᱡᱟᱭᱜᱟ ᱵᱚᱞᱛᱮ ᱚᱱᱠᱟ ᱡᱟᱭᱜᱟ ᱠᱚᱫᱚ ᱚᱱᱟ ᱜᱮ ᱢᱟᱱᱮ ᱯᱨᱟᱭ ᱡᱟᱭᱜᱟ ᱠᱚᱨᱮ ᱜᱮ ᱚᱢᱚᱱᱚᱜᱼᱟ ᱵᱤᱨ ᱨᱮ ᱚᱢᱚᱱᱚᱜ ᱛᱟᱦᱮᱱᱟ ᱢᱟᱱᱮ ᱱᱚᱝᱠᱟ ᱠᱷᱮᱛ ᱠᱚᱨᱮ ᱥᱮ ᱤᱭᱟᱹ ᱠᱚᱨᱮ ᱫᱚ ᱵᱟᱝ ᱚᱢᱚᱱᱚᱜ ᱛᱟᱦᱮᱱᱟ ᱵᱤᱨ ᱨᱮ ᱚᱢᱚᱱᱚᱜ ᱛᱟᱦᱮᱱᱟ ᱟᱫᱚ ᱯᱨᱟᱭ ᱡᱟᱭᱜᱟ ᱠᱚᱨᱮᱜᱮ᱾ ᱚᱱᱠᱟ ᱢᱟᱱᱮ ᱡᱟᱦᱟᱸ ᱠᱚᱨᱮ ᱦᱟᱥᱟ ᱞᱟᱹᱵᱤᱫ ᱧᱚᱜ ᱜᱮ ᱛᱟᱦᱮᱱᱟ ᱚᱱᱟ
ᱦᱮᱸ ᱦᱮᱸ ᱦᱮᱸ ᱟᱨ ᱜᱚᱝᱠᱮ ᱟᱞᱮ ᱥᱮᱫ ᱫᱚ ᱢᱟᱱᱮ ᱱᱚᱣᱟ ᱠᱟᱴ ᱩᱫ ᱠᱚ ᱢᱮᱱᱟᱜ ᱟᱠᱟᱫ ᱜᱮᱭᱟ ᱢᱟᱱᱮ ᱟᱯᱮᱥᱮᱫ ᱱᱚᱣᱟ ᱠᱟᱴ ᱩᱫ ᱢᱮᱱᱟᱜ ᱜᱮᱭᱟ ᱡᱚᱢ ᱵᱟᱲᱟᱭ ᱜᱮᱭᱟᱯᱮ?
ᱚᱱᱟᱨ ᱛᱚ ᱜᱚᱝᱠᱮ ᱢᱮᱱᱟᱜ ᱟᱠᱟᱫ ᱜᱮᱭᱟ ᱢᱮᱱᱫᱚ ᱡᱟᱦᱟᱸ ᱚᱱᱟ ᱫᱟᱨᱮ ᱠᱚ ᱥᱮ ᱩᱞᱴᱟᱹᱣ ᱠᱟᱛᱮᱫ ᱥᱮᱭᱟ ᱠᱚᱜᱼᱟ ᱥᱮ ᱠᱟᱴ ᱠᱚ ᱫᱚᱦᱚ ᱠᱟᱛᱮᱫ ᱢᱟᱨᱮ ᱧᱚᱜ ᱚᱱᱟ ᱠᱚᱨᱮ ᱠᱟᱴ ᱩᱫ ᱠᱚᱫᱚ ᱚᱢᱚᱱᱚᱜ ᱜᱮᱭᱟ ᱟᱫᱚ ᱚᱱᱟᱫᱚ ᱚᱱᱟ ᱩᱫ ᱫᱚ ᱵᱟᱝᱠᱚ ᱡᱚᱢ ᱛᱟᱦᱮᱱᱟ ᱟᱞᱮᱥᱮᱫ ᱫᱚ ᱱᱚᱛᱮ ᱫᱚ᱾
ᱢᱟᱱᱮ ᱟᱞᱮ ᱥᱮᱫ ᱦᱚᱸ ᱢᱟᱱᱮ ᱡᱚᱛᱚ ᱫᱟᱨᱮ ᱨᱮᱱᱟᱜ ᱫᱚ ᱦᱟᱸᱜ ᱵᱟᱝᱠᱚ ᱡᱚᱢ ᱜᱮᱭᱟ ᱱᱚᱣᱟ ᱥᱟᱨᱡᱚᱢ ᱫᱟᱨᱮ ᱨᱮᱱᱟᱜ ᱮᱢ ᱞᱟᱹᱭᱟ ᱛᱚ ᱱᱚᱣᱟ ᱠᱚᱫᱚ ᱦᱟᱸᱜ᱾ ᱡᱚᱢ ᱜᱮᱭᱟ ᱠᱚ ᱟᱨᱠᱤ ᱵᱷᱟᱜᱮ ᱵᱩᱡᱷᱟᱹᱜ ᱜᱮᱭᱟ ᱟᱨᱠᱤ ᱡᱚᱢ ᱠᱟᱛᱮᱫ᱾
ᱦᱩᱸ ᱟᱞᱮ ᱥᱮᱫ ᱫᱚ ᱜᱚᱝᱠᱮ ᱢᱟᱱᱮ ᱵᱤᱨ ᱠᱚᱨᱮᱜᱮ ᱚᱢᱚᱱᱚᱜ ᱛᱟᱦᱮᱱᱟ ᱩᱫ ᱠᱚ ᱚᱱᱟ ᱚᱱᱮ ᱡᱮᱞᱮᱠᱟ ᱥᱤᱢ ᱳᱫ᱾ ᱟᱨ ᱱᱚᱰᱮ ᱦᱮᱸᱫᱮ ᱩᱫ ᱟᱨ ᱚᱱᱟ ᱦᱟᱹᱛᱤ ᱩᱫ ᱟᱨ ᱱᱚᱝᱠᱟ ᱟᱭᱢᱟ ᱞᱮᱠᱟᱱᱟᱜ ᱩᱫ ᱠᱚ ᱢᱮᱱᱟᱜ ᱟᱠᱟᱫᱟ ᱢᱚᱛᱟᱢ ᱩᱫ ᱟᱨ ᱛᱩᱫ ᱳᱫ ᱱᱚᱜᱼᱚ ᱱᱤᱭᱟᱹ ᱠᱚ ᱩᱫ ᱠᱚ ᱚᱢᱚᱱᱚᱜᱼᱟ ᱟᱫᱚ ᱱᱚᱜᱼ ᱱᱤᱭᱟᱹ ᱠᱚᱜᱮ ᱟᱹᱜᱩ ᱠᱟᱛᱮᱫ
ᱢᱟᱱᱮ ᱡᱚᱢ ᱠᱚ ᱞᱟᱹᱜᱤᱫ ᱫᱚ ᱛᱟᱦᱞᱮ ᱩᱫ ᱠᱚ ᱢᱚᱴᱟᱢᱩᱴᱤ ᱵᱷᱟᱜᱮ ᱜᱮ ᱚᱢᱚᱱᱚᱜᱼᱟ ᱵᱟᱝ?
ᱦᱳᱭ ᱱᱮᱛᱟᱨ ᱫᱚ ᱜᱚᱝᱠᱮ ᱞᱟᱹᱭ ᱞᱮᱠᱷᱟᱡ ᱵᱮᱱ ᱟᱨ ᱢᱟᱱᱮ ᱮᱠᱷᱚᱱ ᱫᱚ ᱦᱟᱸᱜ ᱚᱱᱟ ᱯᱩᱴᱠᱟᱹ ᱜᱮᱚᱢᱚᱱᱚᱜ ᱠᱟᱱᱟ ᱟᱨ ᱠᱤᱪᱷᱩ ᱫᱤᱱ ᱯᱚᱨ ᱠᱷᱟᱡ ᱫᱚ ᱦᱟᱸᱜ ᱳᱫ ᱟᱹᱰᱤ ᱡᱟᱹᱥᱛᱤ ᱚᱢᱚᱱᱚᱜᱼᱟ ᱟᱹᱰᱤ ᱡᱟᱹᱥᱛᱤ ᱜᱮ᱾
ᱟᱪᱪᱷᱟ ᱟᱪᱪᱷᱟ ᱵᱷᱟᱜᱮ ᱜᱮ ᱛᱟᱞᱮ ᱡᱚᱢ ᱞᱟᱹᱜᱤᱫ ᱢᱟᱱᱮ ᱩᱫ ᱠᱚ ᱚᱢᱚᱱᱚᱜ ᱛᱟᱯᱮ ᱜᱮᱭᱟ ᱟᱨ ᱱᱚᱝᱠᱟ ᱫᱟᱜ ᱡᱟᱹᱯᱩᱫ ᱚᱫᱮ ᱢᱟᱱᱮ ᱦᱟᱹᱠᱩ ᱠᱚ ᱪᱮᱫ ᱞᱮᱠᱟ ᱪᱮᱫ ᱠᱚ ᱢᱮᱱᱟᱜ ᱠᱚᱣᱟ ᱪᱤᱞᱤ ᱦᱟᱹᱠᱩ ᱠᱚ ᱟᱨᱠᱤ ᱫᱚᱢᱮ ᱢᱮᱱᱟᱜ ᱠᱚᱣᱟ ᱟᱯᱮ ᱥᱮᱫ ᱫᱚ?
ᱩᱫᱩ ᱫᱚ ᱜᱚᱝᱠᱮ ᱢᱮᱱᱟᱜ ᱵᱚᱞᱛᱮ ᱞᱟᱦᱟ ᱧᱚᱜ ᱫᱚᱠᱚ ᱛᱟᱦᱮᱸ ᱠᱟᱱ ᱜᱮᱭᱟ ᱧᱟᱢᱚᱜ ᱠᱟᱱ ᱛᱟᱦᱮᱱ ᱜᱮᱭᱟ ᱠᱚ᱾ ᱟᱫᱚ ᱜᱚᱝᱠᱮ ᱮᱠᱷᱚᱱ ᱫᱚ ᱚᱱᱟ ᱠᱷᱮᱛ ᱠᱚᱨᱮ ᱥᱟᱨ ᱠᱚᱵᱚᱱ ᱞᱟᱜᱟᱣ ᱵᱟᱲᱟᱭᱮᱫ ᱛᱮ, ᱩᱱᱠᱩ ᱦᱟᱹᱠᱩ ᱠᱚᱦᱚᱸ ᱠᱚ ᱜᱚᱡᱚᱜ ᱠᱟᱱᱟ ᱛᱚ ᱟᱫᱚ ᱩᱱᱟᱹᱜ ᱫᱚ ᱵᱟᱝᱠᱚ ᱧᱟᱢ ᱵᱟᱲᱟᱜᱼᱟ᱾ ᱧᱟᱢ ᱵᱟᱲᱟᱜᱼᱟ ᱠᱚ, ᱡᱚᱠᱷᱚᱱ ᱥᱟᱹᱨᱫᱤ ᱥᱟᱹᱨᱫᱤ ᱟᱛᱩ ᱧᱚᱜ ᱥᱩᱢᱚᱭ ᱫᱚᱠᱚ ᱧᱟᱢᱚᱜ ᱛᱟᱦᱮᱸᱱᱟ ᱵᱟᱨᱯᱮ ᱫᱤᱱ ᱫᱚ ᱟᱨ ᱞᱟᱦᱟᱛᱮ ᱞᱮᱠᱟ ᱚᱱᱠᱟ ᱡᱟᱣᱟᱜ ᱫᱚᱦᱚᱣᱟ ᱫᱚ ᱵᱟᱝ ᱠᱚ ᱧᱟᱢᱚᱜ ᱠᱟᱱᱟ᱾ ᱩᱛᱩ ᱡᱚᱢ ᱞᱮᱠᱟ ᱠᱚ ᱧᱟᱢᱚᱜ ᱠᱟᱱᱟ᱾
ᱪᱤᱞᱤ ᱦᱟᱹᱠᱩ ᱠᱚ ᱟᱨᱠᱤ ᱵᱮᱥᱤ ᱠᱚ ᱧᱟᱢᱚᱜ ᱚᱱᱠᱟ ᱧᱩᱛᱩᱢ ᱢᱤᱫ ᱵᱟᱨᱭᱟ ᱵᱟᱲᱟᱭ ᱠᱟᱫᱟ ᱵᱤᱱ?
ᱦᱟᱹᱠᱩ ᱩᱝᱠᱩ ᱪᱚᱲᱜᱚᱡ ᱜᱟᱹᱲᱟᱹᱭ ᱟᱨ ᱵᱩᱢᱵᱩᱡ᱾ ᱟᱨ ᱱᱩᱜ ᱠᱩ ᱯᱩᱴᱷᱤ ᱦᱟᱹᱠᱩ᱾ ᱩᱱᱠᱩ ᱠᱚ᱾
ᱟᱪᱪᱷᱟ ᱱᱩᱠᱩ ᱟᱯᱮ ᱥᱮᱜ ᱱᱩᱠᱩ ᱢᱟᱹᱝᱽᱨᱤ ᱦᱟᱹᱠᱩ ᱢᱮᱱᱟᱜ ᱠᱚᱜᱮᱭᱟ ᱢᱝᱽᱨᱤ ᱥᱮ ᱠᱷᱩᱪᱞᱟ?
ᱦᱳᱭ ᱢᱟᱝᱽᱨᱤ ᱠᱩᱪᱤᱞᱟᱹ ᱫᱚ ᱢᱮᱱᱟᱜ ᱠᱚᱜᱮ ᱜᱮᱭᱟ ᱜᱟᱰᱟ ᱠᱚᱨᱮ ᱟᱫᱚ ᱩᱱᱠᱩ ᱠᱚ ᱦᱟᱜ ᱫᱚ ᱤᱭᱟᱹ ᱚᱱᱟ ᱡᱟᱦᱟᱸ ᱟᱞᱮ ᱫᱟᱜ ᱫᱤᱱ ᱡᱟᱦᱟᱸ ᱚᱱᱟ ᱴᱚᱨᱚᱰᱟᱝ ᱞᱮ ᱚᱰᱟᱣ ᱛᱟᱦᱮᱱᱟ ᱚᱱᱟ ᱠᱚᱨᱮ ᱫᱚ ᱢᱟᱝᱽᱨᱤ ᱠᱩᱪᱞᱟᱹ ᱩᱱᱠᱩ ᱠᱚᱫᱚ ᱵᱟᱝᱠᱚ ᱡᱷᱟᱹᱞᱤ ᱵᱟᱲᱟ ᱠᱟᱱᱟ ᱱᱠᱝᱠᱩ ᱠᱚᱜᱮ ᱩᱱᱠᱩ ᱡᱷᱟᱹᱞᱤᱜ ᱛᱮ ᱩᱝᱠᱩ ᱠᱚᱣᱟᱜ ᱜᱮ ᱧᱩᱛᱩᱢ ᱞᱤᱧ
ᱵᱟᱲᱟᱭ ᱠᱟᱫᱟ ᱵᱮᱱ ᱟᱨᱠᱤ ᱢᱟᱱᱮ ᱪᱤᱞᱮ ᱦᱟᱹᱠᱩᱢ ᱡᱚᱢ ᱞᱮᱠᱚ ᱠᱷᱟᱱ ᱟᱨᱠᱤ ᱦᱚᱲᱢᱚ ᱨᱮᱱᱟᱜ ᱨᱳᱜᱽ ᱟᱡᱟᱨ ᱠᱚ ᱥᱟᱦᱟᱜ ᱜᱮᱭᱟ ᱢᱮᱱᱛᱮ᱾
ᱚ ᱝᱠᱟ ᱫᱚ ᱦᱟᱸᱜ ᱵᱟᱲᱟᱭ ᱵᱟᱹᱱᱩᱜᱼᱟ᱾ ᱜᱚᱝᱠᱮ ᱢᱮ ᱡᱩᱫᱤ ᱦᱟᱹᱠᱩ ᱡᱚᱢ ᱞᱮᱠᱷᱟᱡ ᱨᱳᱜᱽ ᱟᱡᱟᱨ ᱠᱚ ᱥᱟᱦᱟᱜᱼᱟ᱾ ᱡᱚᱢ ᱵᱟᱲᱟ ᱫᱚ ᱦᱩᱭᱩᱜ ᱛᱟᱦᱮᱱ, ᱜᱮᱭᱟ ᱦᱟᱹᱠᱩ ᱠᱚᱦᱚᱸ ᱯᱨᱟᱭ ᱦᱟᱹᱠᱩ ᱠᱚᱜᱮ ᱡᱚᱢ ᱵᱟᱲᱟ ᱦᱮᱸ ᱜᱚᱝᱠᱮ
ᱱᱩᱠᱩ ᱡᱟᱦᱟᱸ ᱢᱟᱝᱽᱨᱤ ᱦᱟᱸᱜ ᱞᱟᱝ ᱧᱩᱢ ᱛᱤᱭᱳᱜ ᱠᱮᱫ ᱠᱚᱣᱟ, ᱛᱚ ᱱᱩᱠᱩ ᱦᱟᱸ ᱟᱸᱡᱚᱢ ᱵᱟᱲᱟ ᱦᱩᱭ ᱠᱟᱱᱟ ᱟᱨᱠᱤ ᱱᱩᱠᱩ ᱦᱟᱹᱠᱩᱢ ᱡᱚᱢ ᱞᱮᱠᱚ ᱠᱷᱟᱱ ᱵᱟᱝᱢᱟ ᱜᱩᱱᱴᱮ ᱦᱟᱹᱥᱩ ᱠᱚ ᱥᱮ ᱦᱚᱲᱢᱚ ᱦᱟᱹᱥᱩ ᱠᱚ ᱪᱟᱵᱟᱜ ᱜᱮᱭᱟ ᱱᱚᱝᱠᱟ ᱟᱸᱡᱚᱢ ᱵᱟᱲᱟ ᱦᱩᱭ ᱠᱟᱱᱟ
ᱛᱚ ᱧᱮᱞ ᱟᱵᱤᱱ ᱦᱟᱸᱜ ᱡᱩᱫᱤ ᱠᱟᱴᱟ, ᱠᱚ ᱥᱮ ᱦᱚᱲᱢᱚ ᱠᱚ ᱦᱟᱹᱥᱩᱭᱮᱫ ᱵᱮᱱᱟ ᱛᱚ ᱡᱚᱢ ᱞᱟᱜᱟ ᱠᱚᱣᱟᱵᱤᱱ ᱛᱚ ᱧᱮᱞᱟᱢ ᱦᱟᱸᱜ ᱪᱟᱵᱟ ᱛᱮ ᱪᱟᱵᱟ ᱫᱟᱲᱮᱭᱟᱜ ᱛᱟᱵᱮᱱᱟ ᱾
ᱦᱳᱭ ᱜᱚᱝᱠᱮ ᱟᱹᱰᱤ
ᱦᱳᱭ᱾
ᱟᱨ ᱜᱚᱝᱠᱮ ᱟᱯᱮ ᱥᱮᱫ ᱫᱚ ᱚᱝᱠᱟ ᱜᱟᱰᱟ ᱠᱚ ᱢᱮᱱᱟᱜ ᱟᱥᱮ ᱵᱟᱝ
ᱜᱟᱰᱟ ᱥᱮᱜ ᱟᱞᱮᱥᱮᱫ ᱜᱟᱰᱟ ᱠᱚ ᱢᱮᱱᱟᱜ ᱜᱮᱭᱟ ᱜᱚᱝᱠᱮ ᱟᱨᱠᱤ ᱚᱷᱠᱟ ᱢᱮᱱᱟᱜ ᱟᱠᱟᱫ ᱛᱟᱞᱮᱭᱟ᱾ ᱧᱩᱛᱩᱢ ᱞᱮᱠᱟ ᱟᱨᱠᱤ ᱪᱩᱹᱴᱭᱟᱹ ᱜᱟᱰᱟ ᱞᱮᱠᱟ, ᱫᱟᱜ ᱠᱚᱫᱚ ᱚᱱᱠᱟ ᱞᱮᱠᱟ ᱫᱚ ᱵᱟᱝ ᱛᱟᱦᱮᱱ ᱛᱟᱞᱮ ᱜᱮᱭᱟ
ᱚ ᱟᱨ ᱛᱟᱦᱚᱞᱮ ᱚᱱᱟ ᱠᱚᱨᱮ ᱜᱮ ᱟᱯᱮ ᱠᱚᱫᱚ ᱦᱟᱹᱠᱩ ᱥᱟᱵ ᱠᱚᱯᱮ ᱪᱟᱞᱟᱜ ᱛᱟᱦᱮᱱᱟ᱾
ᱦᱮᱸ ᱱᱚᱣᱟ ᱠᱚᱨᱮ ᱜᱮ ᱦᱟᱹᱠᱩ ᱫᱚᱞᱮ ᱥᱟᱵ ᱵᱟᱲᱟ ᱠᱚ ᱜᱮᱭᱟ᱾ ᱦᱳᱭ᱾
ᱟᱯᱮ ᱥᱮᱫ ᱫᱚ ᱜᱚᱝᱠᱮ ᱪᱤᱞᱤ ᱪᱤᱞᱤ ᱦᱟᱹᱠᱩ ᱠᱚ ᱧᱮᱞᱚᱜ ᱛᱮ ᱡᱟᱹᱥᱛᱤ ᱠᱟᱭᱛᱮ?
ᱟᱞᱮ ᱥᱮ ᱜᱟᱰᱟ ᱨᱮᱫᱚ ᱱᱩᱠᱩ ᱢᱟᱱᱮ ᱠᱩᱪᱞᱟᱹ ᱦᱟᱹᱠᱩ ᱦᱟᱜ ᱫᱚᱢᱮ ᱠᱚ ᱧᱮᱞᱚᱜ ᱜᱮᱭᱟ ᱠᱩᱪᱞᱟᱹ ᱩᱝᱠᱩ ᱵᱷᱩᱜᱟᱹᱜ ᱠᱚᱨᱮ ᱠᱚ ᱠᱷᱟᱹᱲ ᱠᱚᱜ ᱜᱮᱭᱟ ᱫᱚᱢᱮ ᱠᱚ ᱜᱳᱞ ᱵᱟᱲᱟᱭ ᱜᱮᱭᱟ ᱩᱱᱠᱩ ᱦᱟᱹᱠᱩ ᱥᱟᱶᱛᱮ ᱪᱚᱲᱜᱚᱡ ᱜᱟᱲᱟᱹᱭ ᱜᱮ ᱦᱟᱜ ᱜᱟᱰᱟ ᱠᱚᱨᱮ ᱫᱚ ᱵᱟᱹᱲᱛᱤ ᱠᱚ ᱧᱮᱞᱚᱜ ᱜᱮᱭᱟ᱾ ᱦᱳᱭ᱾
ᱟᱨ ᱜᱚᱝᱠᱮ ᱚᱱᱟ ᱡᱚᱠᱷᱚᱱ ᱦᱳᱲᱳ ᱯᱚᱴᱟᱭᱮᱫ, ᱛᱟᱦᱮᱱᱟ ᱚᱱᱟ, ᱦᱳᱲᱳ ᱯᱚᱴᱟᱜ ᱥᱚᱢᱚᱭ ᱦᱳ ᱠᱷᱮᱛ ᱠᱚᱨᱮ ᱠᱳ ᱵᱟᱹᱲᱥᱤ ᱯᱮ ᱪᱟᱞᱟᱜ ᱛᱟᱦᱮᱱ ᱜᱮᱭᱟ ᱥᱮ ᱵᱟᱝ
ᱢᱟ ᱥᱮᱫᱟᱭ ᱢᱟᱱᱮ ᱞᱟᱦᱟ ᱧᱚᱜ ᱦᱟᱸᱜ ᱧᱮᱞᱚᱜ ᱠᱟᱱ, ᱛᱟᱦᱮᱱᱟ ᱠᱷᱩᱵ ᱮᱠᱴᱟ ᱠᱚ ᱪᱟᱞᱟᱜ ᱠᱟᱱ ᱛᱟᱦᱮᱱᱟ ᱮᱠᱷᱚᱱ ᱫᱚ ᱚᱱᱠᱟ ᱞᱮᱠᱟ ᱠᱟ ᱵᱟᱝᱠᱚ ᱪᱟᱞᱟᱜ ᱠᱟᱱ ᱛᱟᱞᱮᱭᱟ ᱦᱳᱭ
ᱵ
ᱪᱟᱞᱟᱜ ᱠᱟᱱ ᱜᱮᱭᱟ ᱦᱟᱹᱠᱩ ᱴᱟᱵᱚᱜ ᱥᱮ ᱪᱮᱫ ᱠᱚ ᱞᱟᱹᱭ ᱫᱚ?
ᱚᱱᱠᱟ ᱜᱮ ᱟᱞᱮ ᱥᱮ ᱠᱚ ᱢᱮᱛᱟᱜ-ᱟ᱾ ᱦᱟᱹᱠᱩ ᱴᱟᱵᱩᱜ ᱜᱮ ᱟᱫᱚ ᱮᱠᱷᱚᱱ ᱫᱚ ᱚᱱᱠᱷᱮ ᱵᱟᱝᱠᱚ ᱪᱟᱞᱟᱜ ᱠᱟᱱᱟ ᱮᱠᱷᱚᱱ ᱫᱚ ᱦᱟᱸᱜ ᱢᱟᱱᱮ ᱱᱚᱜᱼᱚᱭ ᱱᱮᱛᱟᱨ ᱫᱤᱱ ᱡᱚᱠᱷᱚᱱ ᱱᱚᱜᱼᱚᱭ ᱫᱟᱜ ᱦᱟᱸᱜ ᱱᱮᱛᱟᱨ ᱯᱮᱨᱮᱡᱚᱜ ᱠᱟᱱᱟ ᱚᱱᱟ ᱱᱟᱣᱟ ᱫᱟᱜ ᱯᱮᱨᱮᱡ ᱠᱟᱛᱮᱫ ᱢᱤᱫ ᱫᱷᱟᱣ ᱦᱟᱸᱜ ᱟᱹᱰᱤ ᱡᱳᱨ ᱦᱟᱹᱠᱩ ᱠᱚ ᱵᱟᱹᱲᱥᱤ ᱠᱚᱣᱟ ᱜᱟᱹᱰᱭᱟᱹ ᱨᱮ ᱾
ᱟᱪᱪᱷᱟ ᱟᱪᱷᱟ ᱪᱷᱟ ᱾ ᱟᱫᱷᱟ ᱟᱸᱡᱚᱢ ᱵᱟᱲᱟ ᱦᱩᱭ ᱮᱠᱷᱮᱱ ᱟᱨᱠᱤ ᱱᱟᱣᱟ ᱫᱟᱜ ᱧᱟᱢ ᱞᱮᱠᱷᱟᱱ ᱜᱮ ᱵᱟᱨᱩᱰᱟᱹᱝ ᱠᱚᱠᱚ ᱩᱰᱩᱠᱚᱜ ᱜᱮᱭᱟ ᱛᱚ ᱚᱱᱠᱟ ᱵᱟᱨᱩᱰᱟᱝ ᱠᱚ ᱟᱯᱮ ᱥᱮᱫ ᱢᱮᱱᱟᱜ ᱠᱚ ᱜᱮᱭᱟ?
ᱦᱳᱭ ᱜᱚᱝᱠᱮ ᱢᱮᱱᱟᱜ ᱫᱚ ᱢᱮᱱᱟᱜ ᱠᱚᱜᱮ ᱜᱮᱭᱟ ᱟᱫᱚ ᱚᱱᱠᱟ ᱜᱚᱡ ᱵᱟᱲᱟ ᱫᱚ ᱪᱟᱞᱟᱣ ᱠᱚ ᱵᱟᱝ ᱦᱩᱭᱩᱜ ᱛᱟᱦᱮᱱ ᱜᱮᱭᱟ ᱾
ᱚ ᱟᱪᱪᱷᱟ ᱟᱪᱪᱷᱟ ᱾ ᱟᱨ ᱱᱚᱣᱟ ᱴᱟᱜ ᱠᱟᱛᱷᱟ ᱵᱤᱱ ᱵᱟᱰᱟᱭᱟ ᱟᱨᱠᱤ ᱱᱟᱣᱟ ᱫᱟᱜ ᱧᱟᱢ ᱞᱮᱠᱷᱟᱱ ᱜᱮ ᱪᱮᱫᱟᱜ ᱵᱟᱹᱨᱩ ᱰᱟᱝ ᱠᱚ ᱦᱤᱡᱩᱜ ᱜᱮᱭᱟ? ᱥᱮ ᱩᱱᱫᱤᱱ ᱚᱠᱟᱨᱮᱠᱚ ᱛᱟᱦᱮᱱᱟ ᱱᱚᱣᱟ ᱵᱤᱱ ᱵᱟᱲᱟᱭ ᱟᱠᱟᱫᱟ?
ᱚᱱᱟ ᱵᱟᱲᱟᱭ ᱞᱮᱠᱟ ᱛᱮᱫᱚ ᱡᱟᱦᱟᱸ ᱞᱮᱠᱟᱞᱤᱧ ᱵᱟᱲᱟᱭ ᱟᱠᱟᱫᱟ ᱵᱟᱨᱩᱰᱟᱝ ᱠᱚᱫᱚ ᱢᱟᱱᱮ ᱚᱛ ᱠᱚᱨᱮ ᱛᱚᱯᱟ ᱠᱚᱜ ᱛᱟᱦᱮᱱ ᱜᱮᱭᱟ ᱛᱚ ᱟᱫᱚ ᱱᱟᱣᱟ ᱫᱟᱜ ᱧᱟᱢ ᱞᱮᱠᱷ ᱠᱷᱟᱡ ᱥᱮ ᱫᱟᱜ ᱠᱚ ᱯᱮᱨᱮᱡ ᱞᱮᱱᱠᱷᱟᱱᱡ ᱟᱫᱚ ᱩᱱᱠᱩ ᱦᱚᱸᱠᱚ ᱵᱩᱡ ᱠᱮᱫ ᱜᱮ ᱫᱟᱜ ᱠᱚ ᱯᱮᱨᱮᱡ ᱟᱠᱟᱱᱟ ᱟᱫᱚ ᱵᱟᱭᱨᱮ ᱥᱮᱫ ᱠᱚ ᱩᱰᱩᱠ ᱮᱱ ᱜᱮ ᱜᱟᱹᱰᱭᱟᱹ ᱠᱚᱨᱮ ᱜᱟᱰᱟ ᱠᱚᱨᱮ ᱾
ᱟᱪᱪᱷᱟ ᱟᱪᱪᱷᱟ ᱟᱞᱮ ᱥᱮᱫ ᱫᱚ ᱦᱟᱸᱜ ᱫᱚᱢᱮ ᱠᱷᱮᱛ ᱫᱚᱢᱮ ᱜᱮ ᱵᱟᱨᱩᱰᱟᱝ ᱟᱨᱠᱤ ᱢᱮᱱᱟᱜ ᱠᱚᱣᱟ ᱛᱚ ᱚᱠᱟ ᱨᱮ ᱠᱚ ᱛᱟᱦᱮᱱᱟ ᱵᱟᱰᱟᱭ ᱠᱚᱫᱚ ᱵᱟᱹᱱᱩᱜᱼᱟ ᱞᱟᱹᱭ ᱠᱮᱭᱟ ᱵᱮᱱ ᱨᱮᱱᱟᱜ ᱚᱛ ᱦᱟᱥᱟ ᱠᱚᱨᱮ ᱟᱹᱰᱤ ᱵᱷᱟᱜᱤ ᱤᱱᱟᱹᱠᱷᱟᱱ ᱫᱚᱢᱮ ᱚᱱᱠᱟ ᱜᱚᱡ ᱵᱟᱲᱟ ᱠᱚ ᱦᱩᱭᱩᱜ ᱜᱮᱭᱟ ᱾
ᱜᱚᱢᱠᱮ ᱵᱟᱨᱩᱰᱟᱝ ᱡᱤᱞ ᱫᱚ ᱚᱠᱟᱞᱮ ᱞᱮᱠᱟ ᱵᱩᱡᱷᱟᱹᱜ ᱛᱮ ᱡᱚᱢ ᱛᱮ?
ᱡᱚᱢ ᱛᱮᱦᱚᱸ ᱟᱹᱰᱤ ᱥᱤᱵᱤᱞ ᱜᱮ ᱵᱩᱡᱷᱟᱹᱜᱼᱟ ᱞᱟᱹᱭ ᱫᱚᱢᱮ ᱠᱷᱟᱡ ᱫᱚᱢᱮ ᱜᱮ ᱯᱷᱨᱮᱥ ᱜᱮᱛᱟ ᱠᱚᱣᱟ ᱡᱤᱞ ᱴᱟᱜ ᱫᱚ ᱾
ᱦᱟᱸ ᱾
ᱧᱮᱞ ᱵᱮᱱ ᱡᱩᱫᱤᱭᱳ ᱵᱟᱹᱵᱤᱱ ᱡᱚᱢ ᱵᱟᱲᱟ ᱠᱟᱫᱟ ᱡᱚᱢ ᱞᱮᱜᱟᱭ ᱵᱤᱱ ᱟᱹᱰᱤ ᱦᱳᱭᱛᱳ ᱵᱷᱟᱜᱤ ᱵᱤᱱ ᱵᱩᱡᱷᱟᱹᱣᱟ ᱟᱹᱰᱤ ᱯᱷᱮᱨᱮᱥ ᱜᱮᱛᱟ ᱠᱚᱣᱟ ᱡᱤᱞ ᱠᱚ ᱠᱚᱱᱳ ᱦᱤᱨᱠᱟᱹ ᱵᱟᱵᱮᱱ ᱵᱩᱡᱷᱟᱹᱣᱟ ᱾
ᱧᱮᱞ ᱵᱟᱲᱟ ᱠᱚᱫᱚ ᱦᱩᱭ ᱵᱟᱲᱟ ᱟᱠᱟᱱ ᱜᱮᱭᱟ ᱟᱫᱚ ᱚᱱᱠᱟ ᱜᱚᱡ ᱵᱟᱲᱟ ᱠᱚ ᱵᱟᱝ ᱦᱩᱭᱩᱜ ᱛᱮ ᱵᱟᱝᱞᱮ ᱡᱚᱢ ᱵᱟᱲᱟ ᱟᱠᱟᱫ ᱠᱚᱣᱟ ᱾
ᱟᱪᱪᱷᱟ ᱟᱪᱪᱷᱟ, ᱡᱩᱫᱤ ᱵᱟᱵᱤᱱ ᱡᱚᱢ ᱵᱟᱲᱟ ᱠᱟᱫᱟ ᱦᱟᱸᱜ ᱡᱚᱢ ᱵᱟᱲᱟᱭ ᱵᱤᱱ ᱦᱳᱭᱛᱳ ᱵᱷᱟᱜᱤ ᱵᱤᱱ ᱵᱩᱡᱟ ᱦᱟᱸᱜ ᱧᱮᱞᱟᱢ ᱾
ᱟᱨ ᱜᱚᱝᱠᱮ ᱩᱱᱠᱩ ᱡᱚᱢ ᱞᱮᱠᱷᱟᱡ ᱚᱱᱠᱟ ᱡᱟᱦᱟᱱᱟᱜ ᱟᱨ ᱱᱟᱯᱟᱭ ᱦᱩᱭᱩᱜᱼᱟ, ᱥᱮ ᱩᱯᱚᱠᱟᱨᱤᱛᱟ ᱚᱱᱠᱟ ᱢᱮᱱᱟᱜ ᱟᱠᱟᱫᱟ?
ᱵᱟ-ᱵᱟ ᱱᱚᱣᱟ ᱫᱚ ᱦᱟᱸᱜ ᱢᱮᱱᱟᱜ ᱟᱥᱮ ᱵᱟᱹᱱᱩᱜᱼᱟ ᱴᱷᱤᱠ ᱦᱟᱸᱜ ᱵᱟᱹᱞᱤᱧ ᱞᱟᱹᱭ ᱦᱚᱪᱚ ᱫᱟᱲᱮᱜ ᱠᱟᱱᱟ ᱥᱮ ᱚᱱᱠᱟ ᱦᱚᱲᱟᱜ ᱠᱟᱛᱷᱟ ᱠᱚᱦᱚᱸ ᱵᱟᱞᱤᱧ ᱟᱸᱡᱚᱢ ᱟᱠᱟᱫᱟ ᱾ ᱞᱟᱹᱭ ᱠᱚ ᱱᱩᱠᱩ ᱫᱚ ᱵᱟᱝᱢᱟ ᱚᱠᱟᱨᱮᱢ ᱧᱟᱢ ᱠᱚᱣᱟ ᱢᱟᱱᱮ ᱵᱚᱪᱷᱚᱨ ᱨᱮ ᱢᱤᱫ ᱫᱷᱟᱣ ᱱᱟᱣᱟ ᱫᱟᱜ ᱠᱚ ᱧᱟᱢ ᱞᱮᱠᱷᱟᱡ ᱠᱚ ᱩᱰᱩᱠ ᱜᱚᱫᱚᱜ ᱜᱮᱭᱟ ᱾ ᱚᱱᱟ ᱠᱷᱟᱹᱛᱤᱨ ᱜᱮ ᱦᱳᱭᱛᱳ ᱡᱚᱢ ᱠᱚᱨᱮ ᱦᱚᱸ ᱵᱷᱟᱜᱤ ᱠᱚ ᱵᱩᱡᱷᱟᱹᱜ ᱜᱮᱭᱟ ᱡᱟᱹᱱᱤᱡ ᱪᱚᱝ? ᱦᱮᱸᱛᱚ ᱟᱹᱵᱤᱱ ᱜᱮᱵᱤᱱ ᱵᱟᱲᱟᱭ ᱠᱷᱟᱱ ᱛᱟᱦᱚᱞᱮ ᱞᱟᱹᱭ ᱵᱤᱱ ᱡᱚᱫᱤᱭᱚ ᱩᱯᱚᱠᱟᱨᱤ ᱡᱟᱦᱟᱱᱟᱜ ᱢᱮᱱᱟᱜ ᱟᱠᱟᱫᱟ ᱾
ᱵᱟᱝ ᱜᱚᱝᱠᱮ ᱟᱹᱞᱤᱧ ᱦᱚᱸ ᱚᱱᱠᱟ ᱫᱚ ᱵᱟᱝᱤᱧ ᱵᱟᱲᱟᱭᱟ ᱟᱹᱞᱤᱧ ᱦᱚᱸ ᱚᱱᱠᱟ ᱫᱚᱞᱤᱧ ᱟᱸᱡᱚᱢ ᱠᱟᱜ ᱜᱮᱭᱟ ᱡᱮ ᱢᱮᱱᱛᱮ ᱱᱩᱝᱠᱩ ᱡᱮᱢᱚᱱ ᱜᱚᱝᱜᱷᱟ ᱠᱚ, ᱠᱟᱴᱠᱚᱢ ᱠᱚ, ᱩᱱᱠᱩ ᱠᱚᱫᱚ ᱢᱟᱱᱮ ᱚᱛ ᱠᱚᱨᱮ ᱜᱮᱠᱚ ᱛᱚᱯᱟ ᱠᱚᱜ ᱛᱟᱦᱮᱱᱟ ᱛᱚ ᱾ ᱟᱫᱚ ᱚᱱᱟᱛᱮ ᱩᱱᱠᱩ ᱫᱚ ᱫᱷᱚᱨᱚᱱ ᱠᱚᱨᱮ ᱫᱚ ᱩᱱᱟᱹᱜ ᱵᱟᱝᱠᱚ ᱧᱟᱢ ᱞᱟᱹᱜᱤᱫᱚᱜᱼᱟ ᱚᱱᱟ ᱡᱚᱠᱷᱚᱱ ᱵᱚᱨᱥᱟ ᱥᱤᱡᱤᱱ ᱥᱮ ᱡᱚᱠᱷᱚᱱ ᱛᱚᱠᱷᱚᱱ ᱟᱹᱰᱤ ᱡᱟᱹᱥᱛᱤ ᱫᱟᱜ ᱛᱟᱦᱮᱱᱟ ᱛᱚᱠᱷᱚᱱ ᱜᱮ ᱚᱱᱟ ᱢᱤᱫ ᱥᱤᱡᱤᱱ ᱜᱮᱠᱚ ᱧᱟᱢᱚᱜ ᱛᱟᱦᱮᱱᱟ ᱾
ᱛᱟᱦᱮ ᱮᱠᱷᱚᱱ ᱛᱚ ᱦᱟᱸᱜ ᱛᱟᱦᱞᱮ ᱫᱚᱢᱮ ᱟᱯᱮ ᱥᱮᱫ ᱫᱚ ᱦᱳᱭᱛᱚ ᱛᱟᱦᱞᱮ ᱩᱱᱠᱩ ᱜᱚᱸᱜᱷᱟ ᱠᱚ ᱠᱟᱴᱠᱚᱢ ᱠᱚ ᱦᱳᱭᱛᱚ ᱩᱰᱩᱠᱚᱜ ᱠᱟᱱ ᱜᱮᱭᱟ ᱠᱚ ᱾
ᱦᱳᱭ ᱜᱚᱝᱠᱮ ᱢᱟᱱᱮ ᱜᱚᱸᱜᱷᱟ, ᱠᱟᱴᱠᱚᱢ ᱩᱰᱩᱠᱚᱜᱼᱟ ᱠᱚ ᱦᱟᱸᱜ ᱟᱫᱚ ᱮᱠᱷᱚᱱ ᱫᱚ ᱟᱹᱣᱨᱤ ᱠᱚ ᱥᱟᱨᱫᱤᱜᱼᱟ ᱦᱟᱸᱜ ᱾ ᱥᱟᱹᱨᱫᱤ ᱵᱚᱞᱛᱮ ᱮᱠᱷᱚᱱ ᱫᱚ ᱱᱮᱜᱼ ᱮ ᱫᱟᱜ ᱜᱚᱜ ᱠᱟᱫᱟ ᱦᱟᱸᱜ ᱛᱚ ᱟᱫᱚ ᱚᱱᱠᱟ ᱫᱚ ᱵᱟᱹᱫ ᱵᱟᱹᱭᱦᱟᱹᱲ ᱠᱚᱨᱮ ᱫᱟᱜ ᱠᱚ ᱯᱣᱩᱨᱨᱤ ᱯᱮᱨᱮᱡᱚᱜᱼᱟ ᱯᱩᱨᱟ ᱫᱟᱜ ᱠᱚ ᱟᱣᱨᱤ ᱯᱮᱨᱮᱡᱚᱜᱼᱟ, ᱯᱮᱨᱮᱡ ᱞᱮᱱᱠᱟᱱᱡ ᱥᱮ ᱜᱟᱰᱟ ᱠᱚᱨᱮ ᱫᱟᱜ ᱡᱚᱠᱷᱚᱱ ᱯᱩᱨᱟᱹ ᱟᱹᱛᱩᱜ ᱛᱟᱦᱮᱱᱟ ᱛᱚᱠᱷᱚᱱ ᱫᱚ ᱟᱫᱚ ᱢᱟᱱᱮ ᱜᱚᱝᱜᱷᱟ ᱫᱚ ᱟᱹᱰᱤ ᱡᱟᱹᱥᱛᱤ ᱜᱮᱠᱚ ᱧᱟᱢᱚᱜ ᱛᱟᱦᱮᱱ ᱜᱮᱭᱟ ᱾
ᱚ ᱟᱪᱪᱷᱟ ᱟᱪᱪᱷᱟ ᱾ ᱟᱞᱮ ᱥᱮᱫ ᱦᱚᱸ ᱞᱟᱦᱟᱛᱮ ᱞᱮᱠᱟ ᱫᱚ ᱠᱷᱩᱵ ᱮᱠᱴᱟ ᱫᱚ ᱦᱟᱸᱜ ᱵᱟᱝᱠᱚ ᱧᱟᱢᱚᱜ ᱠᱟᱱᱟ ᱛᱚ ᱮᱠᱷᱚᱱ ᱢᱤᱫ ᱵᱟᱨᱭᱟ ᱠᱚ ᱧᱟᱢᱚᱜ ᱠᱟᱱᱟ ᱡᱩᱫᱤᱭᱳ ᱾ ᱚᱱᱠᱟ ᱠᱷᱩᱵ ᱮᱠᱴᱟ ᱫᱚ ᱞᱟᱦᱟ ᱛᱮ ᱞᱮᱠᱟ ᱫᱚ ᱵᱟᱝᱠᱚ ᱧᱟᱢᱚᱜ ᱠᱟᱱ ᱜᱮᱭᱟ ᱾
ᱦᱮᱸ ᱦᱮᱸ
ᱟᱪᱪᱷᱟ ᱟᱯᱮ ᱥᱮᱫ ᱛᱟᱦᱚᱞᱮ ᱠᱷᱟᱱ ᱫᱚ ᱢᱳᱴᱟᱢ ᱦᱮᱸ ᱟᱯᱮᱥᱮᱫ ᱫᱚ ᱢᱚᱴᱟᱢᱩᱴᱤ ᱦᱚᱳ ᱛᱚ ᱱᱮᱛᱚᱜ ᱫᱚ ᱵᱷᱟᱜᱮ ᱜᱮ ᱠᱚ ᱧᱟᱢᱚᱜ ᱠᱟᱱᱟ ᱵᱟᱝ?
ᱦᱳᱭ ᱜᱚᱝᱠᱮ ᱱᱩᱠᱩ ᱜᱚᱸᱜᱷᱟ ᱫᱚ ᱦᱟᱸᱜ ᱠᱚ ᱧᱟᱢᱚᱜ ᱠᱟᱱ ᱜᱮᱭᱟ ᱠᱟᱴᱠᱚᱢ ᱫᱚ ᱡᱟᱦᱟᱸ ᱵᱮᱱ ᱞᱟᱹᱭ ᱠᱮᱫᱟ ᱠᱟᱴᱠᱚᱢ ᱫᱚ ᱩᱱᱟᱹᱜ ᱫᱚ ᱵᱟᱝᱠᱚ ᱧᱟᱢᱚᱜ ᱛᱟᱦᱮᱱᱟ᱾ ᱦᱮᱸ ᱠᱷᱮᱛ ᱥᱳᱪ ᱠᱷᱮᱛ ᱠᱷᱮᱛ ᱥᱤ ᱥᱳᱢᱚᱭ ᱠᱚ ᱧᱟᱢᱚᱜ ᱛᱟᱦᱮᱱᱟ ᱢᱤᱫ ᱵᱟᱨ ᱩᱱᱠᱩ ᱜᱮ᱾ ᱠᱤᱱᱛᱩ ᱟᱹᱰᱤ ᱡᱟᱹᱥᱛᱤ ᱚᱱᱠᱟ ᱫᱚ ᱵᱟᱝ ᱟᱨ ᱜᱚᱝᱜᱷᱟ ᱫᱚ ᱜᱚᱝᱠᱮ ᱚᱱᱟ ᱜᱟᱰᱟ ᱢᱮᱱᱟᱜᱼᱟ ᱟᱞᱮ ᱥᱩᱨ ᱨᱮ ᱟᱨ ᱚᱱᱟ ᱜᱟᱰᱟ ᱨᱮ ᱟᱹᱰᱤ ᱡᱟᱹᱥᱛᱤ ᱠᱚ ᱧᱟᱢᱚᱜ ᱛᱟᱦᱮᱱᱟ ᱜᱚᱝᱠᱷᱟ ᱫᱚ᱾
ᱟᱪᱪᱷᱟ ᱟᱪᱪᱷᱟ ᱟᱪᱷᱟ ᱢᱚᱴᱟᱢᱩᱴᱤ ᱱᱩᱠᱩ ᱡᱩᱫ, ᱢᱚᱴᱟᱢᱩᱴᱤ ᱡᱚᱢ ᱞᱮᱠᱟ ᱛᱮᱠᱚ ᱧᱟᱢᱚᱜ ᱜᱮᱭᱟ ᱥᱮ ᱪᱮᱫ?
ᱦᱳᱭ ᱜᱚᱝᱠᱮ ᱡᱚᱢ ᱞᱮᱠᱟᱛᱮ ᱵᱚᱞᱛᱮ, ᱩᱱᱠᱩ ᱫᱚ ᱜᱚᱝᱜᱷᱟ ᱫᱚ ᱪᱟᱞᱟᱣ ᱦᱩᱭ ᱞᱮᱱᱠᱷᱟᱡ ᱡᱩᱫᱤ ᱢᱤᱫ ᱵᱟᱨ ᱜᱷᱚᱱᱴᱟ ᱜᱟᱱ ᱵᱮᱱ ᱦᱟᱞᱟᱝ ᱠᱚᱣᱟ ᱛᱚ ᱵᱟᱨᱯᱮ ᱫᱤᱱ ᱢᱟᱱᱮ ᱡᱚᱢ ᱞᱮᱠᱟ ᱦᱚᱸᱵᱮᱱ ᱟᱹᱜᱩ ᱫᱟᱲᱮᱭᱟ ᱠᱚ ᱜᱮᱭᱟ᱾
ᱟᱪᱪᱷᱟ ᱟᱪᱷᱟ